ᱦᱮᱞᱳ
ᱦᱮᱸ ᱡᱚᱦᱟᱨ ᱜᱮ ᱜᱚᱢᱠᱮ
ᱦᱮᱸ ᱡᱚᱦᱟᱨ ᱜᱮ ᱡᱚᱦᱟᱨ ᱜᱮ
ᱚ ᱟᱹᱞᱤᱧᱟᱜ ᱟᱲᱟᱝ ᱵᱤᱱ ᱟᱸᱡᱚᱢ ᱧᱟᱢ ᱫᱟ
ᱦᱮᱸ ᱦᱮᱸ ᱴᱷᱤᱠ ᱜᱮ ᱟᱸᱡᱢᱚᱜ ᱠᱟᱱᱟ ᱟᱹᱞᱤᱧᱟᱜ
ᱴᱷᱤᱠ ᱜᱮᱭᱟ ᱟᱸᱡᱚᱢᱚᱜ ᱠᱟᱱᱟ
ᱚ ᱪᱮᱫᱠᱟ ᱫᱚ ᱚᱲᱟᱜ ᱠᱚᱥᱮ ᱫᱚ ᱢᱚᱡᱽ ᱵᱟᱲᱟ ᱜᱮᱥᱮ ᱵᱟᱝ
ᱦᱮᱸ ᱢᱚᱡᱽ ᱵᱟᱲᱟ ᱜᱮ ᱟᱫᱚ ᱟᱯᱮ ᱫᱚ ᱚᱱᱛᱮ ᱠᱚᱜᱮ
ᱟᱞᱮ ᱦᱚᱸ ᱢᱚᱡᱽ ᱵᱟᱲᱮ ᱜᱮᱭᱟ ᱱᱤᱭᱟᱹ ᱱᱤᱭᱟᱹ ᱜᱷᱟᱹᱲᱤ ᱫᱚ ᱪᱟᱸᱫᱳ ᱟᱥᱤᱨ ᱵᱟᱫ ᱛᱮ ᱱᱤᱭᱟᱹ ᱜᱷᱟᱹᱲᱤ ᱫᱚ ᱢᱚᱡᱽ ᱜᱮ ᱦᱮᱱᱟᱜ ᱞᱮᱭᱟ
ᱦᱮᱸ ᱢᱚᱡᱽ ᱛᱟᱦᱮᱸ ᱜᱮ ᱱᱟᱯᱟᱭᱟ ᱫᱤᱭᱮ ᱜᱚᱝᱠᱮ ᱫᱟᱜ ᱡᱟᱹᱲᱤ ᱠᱚ ᱪᱮᱫ ᱞᱮᱠᱟ
ᱫᱟᱜ ᱡᱟᱹᱲᱤ ᱢᱟ ᱜᱚᱝᱠᱮ ᱱᱚᱛᱮ ᱢᱟ ᱟᱹᱰᱤ ᱥᱮᱴᱟᱜ ᱫᱟᱜᱮᱜ ᱠᱟᱱ ᱛᱤᱦᱤᱧ ᱡᱮᱹ ᱡᱟᱜ ᱠᱮᱫᱟ ᱦᱚᱞᱟ ᱦᱚᱞᱟ ᱠᱷᱟᱹᱞᱤ ᱵᱟᱭ ᱫᱟᱜ ᱞᱮᱫᱟ ᱟᱨ ᱠᱷᱟᱹᱞᱤ ᱫᱤᱱᱟᱹᱢᱮ ᱫᱟᱜ ᱫᱟ ᱱᱤᱭᱟᱹ ᱫᱩ ᱢᱟᱥ ᱫᱷᱚᱨᱮ ᱫᱚ ᱟᱹᱰᱤ ᱡᱟᱠ ᱜᱮ ᱫᱟᱜ ᱫᱟ ᱟᱹᱰᱤ ᱡᱳᱨ ᱜᱮ ᱫᱟᱜ ᱫᱟ ᱫᱟᱜ ᱯᱮᱨᱮᱡ ᱠᱟᱫᱟᱭ ᱠᱷᱮᱛ ᱠᱚᱨᱮ
ᱟᱨ ᱛᱟᱦᱞᱮ ᱟᱹᱰᱤ ᱥᱟᱸᱜᱮ ᱚ ᱟᱹᱰᱤ ᱥᱟᱸᱜᱮ ᱜᱮ ᱫᱟᱜ ᱫᱟᱭ ᱛᱟᱦᱚᱞᱮ
ᱦᱮᱸ ᱟᱹᱰᱤ ᱥᱟᱸᱜᱮ ᱜᱮ ᱫᱟᱜ ᱫᱟ ᱦᱚᱲ ᱦᱚᱠᱚ ᱥᱤᱭᱚᱜ ᱪᱚᱭᱮᱫᱟ ᱦᱤᱛᱚᱝ ᱵᱟᱹᱭ ᱵᱟᱹᱭ ᱛᱮᱠᱚ ᱥᱤ
ᱚ-ᱚ
ᱤᱭᱟᱹ ᱠᱟᱜ ᱠᱟᱱᱟ ᱠᱚ ᱟᱨᱠᱤ ᱢᱤᱫ ᱪᱟᱥ ᱠᱟᱛᱮᱫ ᱠᱚ ᱥᱤ ᱠᱟᱜ ᱠᱟᱱᱟ
ᱟᱪᱪᱷᱟ ᱟᱪᱪᱷᱟ
ᱦᱳᱲᱳ ᱨᱚᱦᱚᱭ ᱞᱟᱹᱜᱤᱫ ᱠᱚ ᱛᱮᱭᱟᱨ ᱫᱟ ᱟᱨᱠᱤ ᱠᱷᱮᱛ
ᱦᱟᱸ ᱦᱟᱸ ᱦᱟᱸ ᱦᱟᱸ ᱦᱟᱸ ᱟᱪᱪᱷᱟ ᱟᱨ ᱛᱟᱦᱚᱞᱮ ᱜᱚᱝᱠᱮ ᱤᱛᱟᱹ ᱠᱚᱫᱚ ᱛᱚᱞᱟ ᱠᱚᱫᱚ ᱦᱳᱭ ᱥᱟᱹᱛ ᱠᱟᱱᱟ ᱥᱮ ᱪᱮᱫ
ᱦᱮᱸ ᱦᱮᱸ ᱤᱭᱟᱹ ᱤᱛᱟᱹ ᱠᱚᱫᱚ ᱮᱹᱨ ᱦᱳᱭᱱᱟ ᱵᱟᱨ ᱠᱟᱹᱴᱩᱵ ᱞᱮᱠᱟ ᱵᱟᱨ ᱠᱟᱹᱴᱩᱵ ᱪᱮᱛᱟᱱ ᱟᱨᱠᱤ ᱦᱟ-ᱦᱟᱨᱟᱣ ᱠᱟᱱᱟ
ᱚ ᱚ ᱚ
ᱞᱟᱦᱟ ᱨᱮᱜᱮ ᱱᱮᱥ ᱫᱚ ᱨᱚᱦᱚᱭ ᱦᱳᱭᱳᱜᱼᱟ ᱦᱩᱲᱩ ᱫᱚ ᱞᱟᱦᱟ ᱨᱮᱜᱮ ᱱᱮᱥ ᱫᱚ ᱵᱟᱝ ᱛᱟᱭᱚᱢᱚᱜ-ᱟ ᱛᱟᱭᱚᱢ ᱫᱚ ᱞᱟᱦᱟ ᱠᱷᱚᱡ ᱫᱟᱜ ᱫᱟᱭ ᱛᱚ ᱫᱟᱜ ᱢᱮᱱᱟᱜ ᱜᱮᱭᱟ ᱠᱷᱮᱛ ᱠᱚᱨᱮ
ᱟᱪᱪᱷᱟ ᱟᱪᱪᱷᱟ ᱟᱞᱮ ᱫᱚ ᱛᱟᱦᱚᱞᱮ ᱛᱟᱦᱚᱞᱮ ᱟᱯᱮ ᱟᱞᱮ ᱥᱮᱫ ᱫᱚ ᱦᱮᱹᱜ ᱮ ᱤᱛᱟᱹ ᱜᱤᱲᱤ ᱦᱳᱭ ᱠᱟᱱᱟ ᱴᱩᱠᱤ ᱴᱟᱠᱤ ᱠᱚ ᱟᱨᱠᱤ ᱫᱚᱢᱮ ᱮᱠᱴᱟ ᱫᱚ ᱵᱟᱝ ᱚᱣᱨᱤ ᱦᱟᱨᱟᱜᱼᱟ ᱤᱛᱟᱹ ᱠᱚ ᱦᱮᱸ ᱟᱨ ᱫᱟᱜ ᱡᱟᱹᱲᱤ ᱦᱚᱸ ᱠᱟᱹᱴᱤᱡ ᱠᱚᱢ ᱫᱷᱟᱨᱟ ᱧᱚᱜ ᱜᱮᱭᱟ
ᱚᱱᱟ ᱡᱷᱟᱲᱜᱨᱟᱢ ᱥᱮᱫ ᱚᱱᱟ ᱫᱚ ᱵᱟᱝ ᱛᱟᱦᱟᱞᱮ
ᱦᱩᱸ ᱮ ᱡᱷᱟᱲᱜᱨᱟᱢ ᱤᱭᱟᱹ ᱵᱟᱸᱠᱩᱲᱟ ᱵᱟᱠᱩᱲᱟ
ᱚ ᱵᱟᱸᱠᱩᱲᱟ ᱥᱮ ᱵᱟᱭ ᱫᱟᱜ ᱮ ᱠᱟᱱᱛᱮ ᱚᱱᱛᱮ ᱫᱚ
ᱵᱟᱝ ᱜᱚᱢᱠᱮ ᱱᱚᱛᱮ ᱫᱚ ᱠᱟᱹᱴᱤᱡ ᱠᱚᱢ ᱫᱷᱟᱨᱟ ᱧᱚᱜ ᱜᱮᱭᱟ ᱟᱨᱠᱤ ᱦᱚᱸᱜᱼᱚᱭ ᱛᱚ ᱟᱹᱰᱤ ᱴᱷᱮᱠᱮᱫ ᱴᱷᱮᱠᱮᱫ ᱮ ᱫᱟᱜ ᱮᱫᱟ
ᱱᱚᱛᱮ ᱫᱚ ᱜᱚᱝᱠᱮ ᱱᱚᱜᱼᱚᱭ ᱱᱚᱜᱼᱚᱭ ᱥᱮᱛᱟᱜ ᱯᱟᱸᱪᱴᱟ ᱫᱤᱠ ᱫᱟᱜ ᱞᱟᱜᱟᱭ ᱟᱹᱰᱤ ᱜᱮ ᱡᱟ ᱟᱹᱰᱤ ᱦᱩᱰᱩᱨ ᱵᱤᱡᱽᱞᱤ ᱫᱟᱜ
ᱚ-ᱚ-ᱚ ᱦᱮᱸ ᱱᱚᱛᱮ ᱦᱚᱸ ᱨᱤᱢᱤᱞ ᱫᱚ ᱛᱟᱦᱮᱸ ᱠᱟᱱᱟ ᱟᱫᱚ ᱫᱟᱜ ᱡᱟᱹᱲᱤ ᱫᱚ ᱵᱟᱝ ᱦᱮᱡ ᱠᱟᱱᱟ
ᱫᱟᱜ ᱫᱟᱜ ᱛᱮᱞᱮ ᱟᱹᱲᱤᱥ ᱪᱟᱵᱟᱟᱣ ᱠᱟᱱᱟ ᱟᱞᱮ ᱜᱮ
ᱚ ᱦᱟᱪ
ᱚᱱᱠᱟ ᱫᱟᱜ ᱮᱠᱫᱚᱢ ᱟᱹᱰᱤ ᱱᱮᱥ ᱫᱚ ᱱᱮᱥ ᱫᱚ ᱫᱚᱢ ᱟᱹᱰᱤ ᱞᱟᱦᱟ ᱠᱷᱚᱡ ᱫᱟᱜ ᱛᱚ ᱮᱠᱫᱚᱢ ᱢᱟᱱᱮ ᱦᱚᱸᱜᱼᱚᱭ ᱱᱤᱭᱟᱹ ᱦᱩᱲᱩ ᱡᱮᱴᱟ ᱥᱤᱛᱩᱝ ᱦᱩᱲᱩ ᱞᱮ ᱨᱚᱦᱚᱭ ᱠᱮᱫ ᱚᱱᱟ ᱚᱱᱟᱞᱮ ᱜᱮᱫ ᱠᱮᱫᱟ ᱵᱟᱝ ᱮᱠᱫᱚᱢ ᱵᱩᱞᱩ ᱛᱮ ᱫᱟᱜ ᱨᱮᱞᱮ ᱜᱮᱫ ᱠᱮᱫᱟ
ᱦᱮᱸ ᱥᱤᱛᱩᱝ ᱦᱩᱲᱩ ᱥᱚᱢᱚᱭ ᱢᱟ ᱱᱚᱛᱮ ᱦᱚᱸ ᱫᱟᱜ ᱫᱚ ᱫᱟᱜ ᱟᱠᱟᱱ ᱜᱮ ᱠᱟᱹᱴᱤᱡ ᱡᱟᱹᱥᱛᱤ ᱜᱮ ᱢᱟᱱᱮ ᱠᱤᱪᱷᱩ ᱠᱤᱪᱷᱩ ᱟᱞᱮ ᱦᱚᱸ ᱵᱟᱞᱮ ᱜᱮᱫ ᱫᱟᱲᱮ ᱠᱟᱣᱫᱟ ᱛᱟᱦᱮᱭᱮᱱ ᱜᱮᱭᱟ ᱫᱚᱢᱮ ᱫᱟᱜ ᱠᱚᱨᱮ
ᱟᱭᱮ ᱫᱟᱜ ᱠᱚᱨᱮ ᱜᱮ ᱚᱠᱚᱭ ᱠᱚᱫᱚ ᱚᱠᱚᱭ ᱠᱚᱫᱚ ᱩᱱᱩᱢᱮᱱ ᱛᱟᱠᱚᱣᱟ ᱚᱠᱚᱭ ᱠᱚᱫᱚ ᱵᱟᱠᱩ ᱜᱮᱫ ᱞᱮᱫᱟ ᱚᱱᱟ ᱠᱚᱫᱚ ᱩᱱᱩᱢᱮᱱ ᱠᱷᱟᱱ ᱫᱚ ᱚᱱᱟ ᱫᱚ ᱪᱤᱠᱟᱢ ᱠᱮᱫᱟ ᱟᱫᱚ ᱮᱢᱚᱱᱮ ᱫᱟᱜ ᱠᱮᱫᱟᱭ ᱟᱨ ᱢᱟᱱᱮ ᱪᱮᱜ ᱜᱚᱝᱠᱮ
ᱮᱱ ᱚᱱᱛᱮ ᱦᱚᱸ ᱛᱟᱦᱚᱞᱮ ᱵᱟᱨ ᱫᱚᱢ ᱪᱟᱥ ᱦᱳᱭᱳᱜ ᱜᱤᱭᱟ?
ᱦᱮᱸ ᱵᱟᱨ ᱫᱷᱚᱢ ᱪᱟᱥ ᱦᱩᱭᱩᱜ ᱜᱤᱭᱟ ᱦᱚᱜᱼᱚᱭ ᱦᱩᱲᱩ ᱞᱮ ᱜᱮᱫ ᱨᱟᱠᱟᱜ ᱠᱟᱫᱟ ᱦᱤᱛᱚᱜ ᱟᱨᱚᱸ ᱦᱩᱲᱩ ᱦᱩᱲᱩ ᱤᱭᱟᱹᱭ ᱦᱳᱭᱳᱜᱼᱟ ᱨᱚᱦᱚᱭ ᱦᱳᱭᱳᱜᱼᱟ ᱟᱨᱦᱚᱸ
ᱟᱪᱪᱷᱟ
ᱟᱨ ᱚᱱᱛᱮ ᱫᱚ ᱜᱚᱝᱠᱮ ᱪᱮᱫ ᱠᱚᱯᱮ ᱪᱟᱥ ᱵᱟᱲᱟᱭ ᱛᱮ?
ᱮᱸ ᱱᱚᱛᱮ ᱫᱚ ᱚᱝᱠᱟ ᱦᱳᱲᱳ ᱵᱟᱫᱽ ᱨᱮᱦᱚ ᱢᱟᱱᱮ ᱵᱟᱨ ᱫᱚᱢ ᱦᱳᱲᱳ ᱪᱟᱥ ᱦᱳᱭᱳᱜ ᱜᱤᱭᱟ ᱚᱱᱟ ᱵᱟᱫᱽ ᱨᱮᱦᱚ ᱛᱩᱲᱤ ᱛᱤᱞᱢᱤᱧ ᱦᱮᱸ
ᱚᱱᱟ ᱠᱚ ᱦᱳᱭᱳᱜ ᱜᱤᱭᱟ ᱩᱸ ᱟᱯᱮ ᱚᱱᱛᱮ᱾
ᱟᱞᱮ ᱱᱤᱛᱚᱜ ᱫᱚ ᱦᱚᱸᱜᱼᱚᱭ ᱤᱭᱟᱹ ᱵᱟᱨᱫᱚᱢ ᱦᱩᱲᱩ ᱛᱟᱨᱯᱚᱨᱮ ᱚᱱᱟ ᱛᱩᱲᱤ ᱛᱟᱨᱯᱚᱨᱮ ᱜᱩᱦᱩᱢ ᱛᱟᱨᱯᱚᱨᱮ ᱯᱟᱴ ᱯᱟᱴ ᱠᱚ ᱛᱟᱨᱯᱚᱨᱮ ᱚᱱᱟ ᱡᱚᱱᱰᱨᱟ ᱠᱚ ᱤᱭᱟᱹ ᱜᱮᱭᱟ
ᱟᱪᱪᱷᱟ ᱟᱪᱪᱷᱟ ᱟᱪᱪᱷᱟ ᱦᱮᱸ ᱟᱞᱮ ᱦᱚᱸ ᱡᱚᱢᱲᱟ ᱫᱚ ᱴᱩᱠᱩᱴᱩᱠ ᱚ ᱦᱚᱸ ᱦᱚᱸ ᱟᱪᱪᱷᱟ ᱦᱮᱸ ᱟᱞᱮ ᱥᱮᱫ ᱦᱚᱸ ᱡᱚᱱᱰᱨᱟ ᱫᱚ ᱢᱟᱱᱮ ᱠᱚᱢ ᱫᱷᱟᱨᱟ ᱜᱮ ᱠᱚ ᱪᱟᱥᱟ ᱡᱚᱢ ᱞᱮᱠᱟ ᱜᱮ ᱚ ᱫᱚᱢᱮ ᱥᱟᱸᱜᱮ ᱧᱚᱜ ᱫᱚ ᱵᱟᱝ ᱦᱮᱸ
ᱡᱚᱢ ᱞᱮᱠᱟ ᱫᱚ ᱵᱟᱠᱚ ᱪᱟᱥᱟ ᱚᱱᱮ ᱡᱚᱢ ᱞᱮᱠᱟ ᱫᱚ ᱚᱱᱠᱟ ᱫᱚ ᱟᱹᱠᱷᱨᱤᱧ ᱞᱟᱹᱜᱤᱫ ᱠᱚ ᱪᱟᱥ ᱜᱮᱭᱟ ᱱᱤᱛᱚᱜ ᱫᱚ
ᱛᱟᱦᱚᱞᱮ ᱱᱚᱝᱠᱟ ᱥᱚᱵᱽᱡᱤ ᱠᱚ ᱟᱱᱟᱡᱽ ᱯᱟᱛᱤ ᱠᱚᱠᱚ ᱪᱟᱥ ᱜᱮᱭᱟ
ᱦᱮᱸ ᱥᱚᱵᱽᱡᱤ ᱦᱚᱸᱠᱚ ᱪᱟᱥ ᱜᱮᱭᱟ ᱮᱛᱮ ᱡᱮᱴᱟ ᱦᱟᱱᱮ ᱵᱟᱲᱜᱮ ᱠᱚ ᱢᱮᱱᱟᱜᱼᱟ ᱟᱨᱠᱤ ᱚᱱᱟ ᱠᱚᱨᱮ ᱠᱟᱹᱴᱤᱡ ᱢᱟᱴᱤᱡ ᱵᱟᱲᱜᱮ ᱠᱚ ᱦᱮᱱᱟ ᱚᱱᱟ ᱠᱚᱨᱮ ᱥᱚᱵᱽ ᱠᱚ ᱪᱟᱥᱟ ᱟᱹᱞᱩ ᱵᱮᱸᱜᱟᱲ ᱠᱚ ᱛᱟᱯᱚᱨᱮᱪ ᱚᱱᱟ ᱜᱷᱟᱸᱝᱽᱨᱟ ᱠᱚ ᱛᱟᱯᱚᱨᱮ ᱚᱱᱟ
ᱚᱸᱚᱸᱚᱸ ᱛᱟᱦᱞᱮ ᱢᱚᱸᱡᱽ ᱫᱷᱟᱨᱟ ᱜᱮ ᱪᱟᱥ ᱫᱚ ᱢᱚᱴᱟᱢᱩᱴᱤ ᱢᱚᱸᱡᱽ ᱫᱷᱟᱨᱟ ᱜᱮ ᱦᱩᱭᱩᱜᱼᱟ ᱵᱟᱝ
ᱦᱮᱸ ᱦᱮᱸ ᱢᱚᱡᱽ ᱫᱷᱟᱨᱟ ᱟᱨ ᱱᱮᱥ ᱫᱚ ᱵᱮᱸᱜᱟᱲ ᱫᱚ ᱵᱟᱝ ᱦᱩᱭ ᱞᱮᱱᱟ ᱪᱮᱫᱟᱜ ᱦᱮᱸ ᱞᱟᱦᱟ ᱠᱷᱚᱡ ᱫᱟᱜ ᱫᱟᱜ ᱛᱷᱚ ᱢᱟᱱᱮ ᱫᱟᱜ ᱫᱟᱜ ᱛᱮ ᱫᱟᱜ ᱫᱟᱜ
ᱦᱮᱸ ᱦᱮᱸ ᱦᱮᱸ ᱦᱮᱸ ᱵᱟᱹᱭᱥᱟᱹ ᱵᱮᱸᱜᱟᱲ ᱫᱚ ᱫᱚᱢᱮ ᱫᱟᱜ ᱨᱮᱫᱚ ᱵᱟᱝ ᱦᱩᱭᱩᱜ ᱜᱮᱭᱟ
ᱵᱟᱝ ᱦᱩᱭᱩᱜ ᱜᱮᱭᱟ ᱟᱞᱮ ᱞᱮ ᱨᱚᱦᱚᱭ ᱞᱮᱫ ᱜᱮᱭᱟ ᱟᱫᱚ ᱵᱟᱝᱜᱮ ᱦᱩᱭ ᱞᱮᱱᱟ ᱮᱢᱚᱱ ᱫᱟᱜ ᱮ ᱧᱟᱢ ᱠᱮᱫ ᱜᱚᱢᱠᱮ ᱚᱱᱟ ᱫᱚ ᱢᱟᱱᱮ ᱫᱟᱜ ᱫᱟᱜ ᱛᱮ ᱫᱟᱜ ᱫᱟᱜ ᱛᱮ ᱚᱱᱟ ᱫᱚ ᱵᱟᱹᱭᱥᱟᱹᱣ ᱮᱱᱟ ᱟᱨ ᱜᱷᱟᱥ ᱦᱚᱸ ᱜᱷᱟᱥ ᱮᱱᱟ ᱦᱮᱲᱦᱮᱫ ᱨᱮᱭᱟᱜ ᱦᱮᱦᱮᱫ ᱫᱚ ᱦᱮᱲᱦᱮᱫ ᱨᱮᱭᱟᱜ ᱥᱚᱢᱚᱭ ᱵᱟᱭ ᱜᱮᱭᱟ
ᱛᱟᱦᱚᱞᱮ ᱜᱚᱝᱠᱮ ᱚᱱᱟ ᱵᱮᱸᱜᱟᱲ ᱠᱚ ᱥᱮ ᱥᱚᱵᱽᱡᱤ ᱯᱟᱹᱛᱤ ᱠᱚᱫᱚ ᱱᱚᱣᱟ ᱫᱚ ᱟᱯᱮᱜ ᱜᱮ ᱰᱟᱭᱨᱮᱠᱴ ᱵᱟᱡᱟᱨ ᱯᱮ ᱤᱫᱤᱭᱟ ᱥᱮ ᱯᱟᱹᱭᱠᱟᱹᱨᱤ ᱠᱚ ᱦᱤᱡᱩᱜᱼᱟ
ᱟᱞᱮᱫᱚ ᱵᱟᱭ ᱤᱭᱟᱹ ᱯᱟᱹᱭᱠᱟᱹᱨ ᱴᱷᱮᱡ ᱞᱮ ᱤᱫᱤᱭᱟ ᱟᱨᱠᱤ ᱯᱟᱹᱭᱠᱟᱹᱨ ᱴᱷᱮᱡ ᱟᱨ ᱵᱟᱡᱟᱨ ᱦᱚᱸᱞᱮ ᱤᱫᱤ ᱜᱮᱭᱟ ᱢᱟᱱᱮ ᱥᱚᱯᱛᱟᱦᱮ ᱢᱟᱱᱮ ᱵᱟᱨᱫᱚᱢ ᱦᱟᱹᱴᱭᱟᱹ ᱞᱟᱜᱟᱜᱼᱟ ᱛᱚ ᱢᱟᱱᱮ ᱯᱟᱹᱭᱠᱟᱹᱨᱟᱹᱲ ᱯᱟᱹᱭᱠᱟᱹᱲ ᱚᱠᱟ ᱨᱮᱠᱚ ᱤᱫᱤ ᱵᱟᱲᱟᱭᱟ ᱦᱳᱞᱥᱹ ᱤᱫᱤ ᱵᱟᱲᱟᱭᱟ ᱢᱟᱱᱰᱤ ᱟᱨᱠᱤ ᱥᱚᱵᱽᱡᱤ ᱢᱟᱱᱰᱤ ᱠᱚ ᱤᱫᱤᱭᱟ ᱚᱸᱰᱮ ᱠᱚ ᱤᱫᱤ ᱠᱟᱛᱮ ᱠᱚ ᱦᱟᱛᱟᱣᱟ ᱟᱨ ᱡᱮᱴᱟ ᱪᱮᱫ ᱦᱮᱸ ᱟᱹᱠᱷᱨᱤᱧ ᱟᱹᱠᱷᱨᱤᱧ ᱜᱮ ᱠᱟᱱᱟᱱ ᱟᱫᱚ ᱩᱱᱟᱹᱜ ᱥᱚᱵᱡᱤ ᱫᱚ ᱜᱚᱢᱠᱮ ᱤᱱᱟᱹ ᱥᱚᱵᱡᱤ ᱫᱚᱢ ᱟᱹᱠᱷᱨᱤᱧ ᱫᱟᱲᱮᱜ ᱛᱮ
ᱦᱮᱸ ᱟᱫᱚ ᱩᱱᱠᱩ ᱠᱷᱟᱱ ᱫᱚ ᱢᱟᱱᱰᱤ ᱠᱚᱨᱮ
ᱦᱮᱸ ᱩᱱᱠᱩ ᱫᱚ ᱰᱷᱮᱨ ᱰᱷᱮᱨ ᱠᱚ ᱦᱟᱛᱟᱣᱟ ᱩᱱᱠᱩ ᱫᱚ ᱢᱤᱫ ᱫᱷᱟᱣ ᱨᱮ ᱰᱷᱮᱨ ᱠᱚ ᱦᱟᱛᱟᱣᱟ ᱥᱚᱵᱡᱤ ᱟᱨ ᱦᱟᱴᱭᱟ ᱦᱟᱹᱴᱭᱟᱹ ᱵᱟᱡᱟᱨ ᱢᱳᱲ ᱵᱟᱡᱟᱨ ᱠᱚᱨᱮ ᱫᱚ ᱚᱱᱟ ᱫᱚ ᱢᱟᱱᱮ ᱱᱟᱥᱮᱭᱟᱜ ᱮᱢ ᱤᱫᱤ ᱠᱮᱫᱟ ᱢᱤᱫ ᱵᱮᱜ ᱟᱱ ᱠᱷᱟᱡ ᱤᱫᱤ ᱠᱮᱫᱟᱢ ᱟᱹᱷᱨᱤᱧ ᱠᱮᱫᱟᱢ ᱚᱱᱟ ᱫᱚ ᱮᱠᱫᱚᱢ ᱟᱭᱢᱟ ᱰᱮᱨ ᱵᱚᱥᱛᱟ ᱠᱮ ᱵᱚᱥ ᱩᱰᱩᱠᱚᱜ ᱠᱟᱱ ᱠᱷᱟᱡ ᱫᱚ ᱚᱱᱟᱫᱚᱢ ᱟᱹᱠᱷᱨᱤᱧ ᱫᱟᱲᱮᱼᱟ ᱤᱱᱟᱹ ᱩᱥᱟᱹᱨᱟᱹ ᱫᱚ ᱡᱚᱛᱚ ᱦᱚᱲ ᱠᱚ ᱤᱫᱤᱭᱟ ᱟᱢ ᱢᱚᱛᱮ ᱫᱚ ᱵᱟᱢ ᱤᱫᱤᱭᱟ ᱾ ᱡᱚᱛᱚ ᱦᱚᱲ ᱠᱚ ᱤᱫᱤᱭᱟ ᱟᱹᱠᱷᱨᱤᱧ ᱡᱚᱛᱚ ᱦᱚᱲ ᱠᱚ ᱟᱹᱠᱷᱨᱤᱧᱟ ᱾ ᱛᱤᱦᱤᱧ ᱡᱮᱨᱚᱠᱚᱢ ᱟᱞᱮ ᱱᱚᱸᱰᱮ ᱦᱟᱹᱴᱭᱟᱹ ᱠᱟᱱᱟ ᱱᱤᱛᱚᱝ ᱟᱭᱢᱟ ᱦᱚᱲ ᱠᱚ ᱤᱫᱤ ᱠᱟᱫᱟ ᱫᱚᱠᱟᱱ
ᱚᱸ
ᱛᱮᱦᱮᱧ ᱥᱟᱱᱰᱮ ᱠᱟᱱᱟ ᱛᱮᱦᱮᱧ ᱛᱮᱦᱮᱧ
ᱦᱮᱸ ᱦᱮᱸ ᱦᱮᱸ ᱦᱮᱸᱼᱼ ᱦᱚᱸ ᱟᱪᱪᱷᱟ ᱾ ᱛᱟᱦᱚᱞᱮ ᱜᱚᱢᱠᱮ ᱚᱱᱛᱮ ᱫᱚ ᱢᱟᱱᱮ ᱟᱥᱟᱜ
ᱦᱮᱸ ᱜᱚᱢᱠᱮ ᱞᱟᱹᱭ ᱵᱮᱱ ᱟᱸᱡᱚᱢ ᱫᱟᱞᱤᱧ ᱞᱟᱹᱭ ᱵᱤᱱ
ᱚᱱᱟ ᱟᱯᱮ ᱥᱮᱫ ᱫᱚ ᱚᱱᱟ ᱤᱭᱟᱹ ᱤᱭᱟᱹ ᱛᱟᱞᱮ ᱤᱭᱟᱹ ᱟᱹᱞᱩ ᱠᱚᱫᱚ ᱵᱟᱝᱠᱚ ᱪᱟᱥ ᱛᱮ ᱟᱹᱞᱩ?
ᱦᱮᱸ ᱟᱹᱞᱩ ᱠᱚᱫᱚ ᱪᱟᱥ ᱜᱮᱭᱟ ᱠᱚ ᱟᱹᱞᱩ ᱠᱚᱦᱚᱸ ᱠᱚ ᱪᱟᱥ ᱜᱮᱭᱟ ᱾ ᱟᱞᱩ ᱠᱚᱫᱚ ᱪᱟᱥᱚᱜ ᱜᱮᱭᱟ ᱾ ᱚ ᱛᱟᱦᱞᱮ ᱜᱚᱢᱠᱮ ᱟᱯᱮ ᱥᱮᱫ ᱚᱱᱛᱮ ᱡᱟᱦᱟᱸ ᱟᱵᱚᱣᱟᱜ ᱢᱮ ᱚᱞᱪᱤᱠᱤ ᱚᱱᱛᱮ ᱚᱞᱪᱤᱠᱤ ᱪᱮᱫ ᱞᱮᱠᱟ ᱪᱟᱹᱞᱩ ᱢᱮᱱᱟᱜᱼᱟ ᱾
ᱚᱞᱪᱤᱠᱤ ᱵᱚᱞᱛᱮ ᱜᱚᱝᱠᱮ ᱱᱤᱛᱚᱜ ᱫᱚ ᱢᱟᱱᱮ ᱚᱱᱟ ᱯᱨᱟᱭᱢᱟᱨᱤ ᱤᱥᱠᱩᱞ ᱦᱟᱭ ᱤᱥᱠᱩᱞ ᱠᱚᱨᱮ ᱚᱱᱟ ᱠᱚᱫᱚ ᱚᱞᱪᱤᱠᱤ ᱫᱚ ᱟᱹᱣᱨᱤ ᱪᱟᱹᱞᱩᱜᱼᱟ ᱱᱤᱛᱚᱜ ᱾
ᱦᱚᱸ
ᱪᱟᱹᱞᱩᱜᱼᱟ ᱦᱟᱸᱜ ᱵᱟᱹᱭ ᱵᱟᱹᱭᱛᱮ ᱟᱸᱡᱚᱢᱚᱜ ᱠᱟᱱᱟ ᱪᱟᱹᱞᱩᱜᱼᱟ ᱾
ᱪᱟᱹᱞᱩᱜᱼᱟ ᱪᱟᱹᱞᱩ ᱫᱚ
ᱢᱮᱱᱟᱜ ᱜᱮᱭᱟ ᱟᱞ ᱡᱷᱟᱹᱞ ᱨᱮ ᱟᱞᱮ ᱟᱞᱮ ᱠᱷᱚᱡ ᱡᱷᱟᱹᱞ ᱧᱚᱜ ᱨᱮ ᱢᱮᱱᱟᱜ ᱜᱮᱭᱟ ᱚᱞ ᱪᱤᱠᱤ ᱤᱥᱠᱩᱞ ᱠᱚ ᱢᱮᱱᱟᱜ ᱜᱮᱭᱟ ᱟᱫᱚ ᱚᱱᱟ ᱠᱚᱫᱚ ᱱ ᱠᱟᱴᱤᱪ ᱠᱟᱴᱤᱪ ᱜᱤᱫᱽᱨᱟ ᱫᱚᱤᱱᱱᱟᱢ ᱪᱟᱣᱟᱲᱭᱟᱜᱼᱟ ᱵᱟᱠᱚ ᱪᱞᱟᱣ ᱫᱟᱲᱼᱟ ᱱᱤᱭᱟᱹ ᱠᱚᱨᱮ ᱡᱩᱫᱤ ᱯᱨᱟᱭᱢᱟᱤ ᱤᱥ ᱤᱥᱠᱩᱞ ᱠᱚᱨᱮ ᱡᱩᱫᱤ ᱚᱞᱪᱤᱠᱤᱛᱮ ᱯᱟᱲᱦᱟᱣ ᱞᱮᱱᱠᱟᱱᱡ ᱛᱟᱦᱚᱞᱮ ᱟᱹᱰᱤ ᱱᱟᱯᱟᱭ ᱠᱚᱜᱼᱟ ᱟᱨᱠᱤ
ᱦᱮᱸ ᱦᱮᱸ ᱦᱮᱸ ᱥᱚᱨᱠᱟᱨ ᱢᱟ ᱚᱱᱠᱟᱜ ᱜᱮ ᱪᱤᱱᱛᱟᱹ ᱵᱷᱟᱱᱟᱭᱮᱫ ᱦᱟᱸᱜ ᱤᱥᱠᱩᱞ ᱤᱥᱠᱩᱞ ᱜᱮ ᱠᱷᱩᱞᱟᱹᱣᱟ ᱫᱮᱠᱷᱟ ᱡᱟᱠ ᱪᱮᱫ ᱠᱚ ᱪᱤᱠᱟᱹᱭᱼᱟ ᱦᱮᱸ ᱵᱟᱝ?
ᱦ
ᱟᱪᱪᱷᱟ ᱟᱪᱪᱷᱟ ᱟᱨ ᱛᱟᱦᱚᱞᱮ ᱱᱚᱝᱠᱟ ᱫᱚ ᱡᱩᱫᱤ ᱠᱚ ᱡᱟ ᱡᱟᱦᱟᱸᱭ ᱢᱟᱹᱭ ᱵᱟᱹᱵᱩ ᱛᱮᱠᱚ ᱡᱩᱫᱤ ᱠᱚ ᱯᱟᱲᱦᱟᱜᱼᱟ ᱜᱚᱝᱠᱮ ᱥᱮ ᱯᱟᱲᱦᱟᱜ ᱠ ᱠᱟᱱᱟ ᱠᱚ ᱩᱱᱠᱩ ᱫᱚ ᱛᱟᱦᱮ ᱦᱤᱱᱫᱤ ᱢᱤᱰᱤᱭᱟᱢ ᱛᱮ
ᱵᱟᱵᱟ ᱦᱤᱱᱫᱤ ᱢᱤᱰᱤᱭᱟᱢ ᱛᱮᱫᱚ ᱵᱟᱝ ᱵᱟᱝᱞᱟ ᱢᱤᱰᱤᱭᱟᱢ ᱛᱮᱠᱚ ᱯᱟᱲᱟᱜ ᱠᱟᱱᱟ ᱾
ᱚ ᱵᱟᱝᱞᱟ ᱢᱤᱰᱤᱭᱟᱢ ᱛᱮᱜᱮ ᱟᱪᱪᱷᱟ ᱟᱪᱪᱷᱟ ᱟᱪᱪᱷᱟ ᱚ ᱛᱟᱦᱚᱞᱮ ᱜᱚᱢᱠᱮ ᱚᱱᱛᱮ ᱟᱯᱮ ᱥᱮᱫ ᱫᱚ ᱢᱟᱱᱮ ᱱᱚᱝᱠᱟ - ᱦ ᱦᱟᱴ ᱯᱟᱛᱟ ᱥᱮ ᱡᱟᱛᱨᱟ ᱠᱚ ᱫᱚᱝ ᱞᱟᱜᱽᱲᱮ ᱮᱭ ᱯᱟᱛᱟ ᱮᱱᱮᱡ ᱱᱚᱝᱠᱟ ᱠᱚ ᱥᱟᱯᱚᱦ ᱥᱟᱯᱲᱟᱣ ᱜᱮᱭᱟ ᱠᱚ ᱾
ᱟᱨ ᱵᱟ ᱫᱚᱝ ᱞᱟᱜᱽᱲᱮ ᱮᱱᱮᱡ ᱠᱚ
ᱦᱮᱸ ᱜᱚᱢᱠᱮ ᱟᱵᱚᱣᱟᱜ ᱡᱟᱦᱟᱸ ᱥᱟᱱᱛᱟᱲ ᱢᱟᱱᱮ ᱥᱟᱱᱛᱟᱲᱟᱜ ᱡᱟᱦᱟᱸ ᱠᱟᱞᱮ ᱟᱹᱨᱤᱪᱟᱹᱞᱤ ᱠᱚ ᱢᱮᱱᱟᱜᱼᱟ ᱟᱨᱠᱤ? ᱡᱮᱢᱚᱱ ᱯᱟᱛᱟ ᱮᱱᱮᱡ ᱦᱮᱯᱨᱟᱣ ᱯᱟᱛᱟ ᱮᱱᱮᱡ ᱦᱮᱯᱨᱟᱣ ᱠᱚ ᱦᱩᱭᱩᱜ ᱜᱮᱭᱟ ᱥᱮ ᱠᱚᱢᱯᱤᱴᱤᱥᱮᱱ ᱡᱟᱦᱟᱸ ᱫᱚ
ᱦᱮᱸ ᱠᱚᱢᱯᱤᱴᱤᱥᱚᱱ ᱦᱩᱭᱩᱜ ᱜᱮᱭᱟ ᱦᱩᱭᱩᱜ ᱜᱮᱭ ᱟᱞᱮ ᱠᱷᱡ ᱡᱷᱟᱹᱞ ᱧᱚᱜ ᱨᱮᱜᱮ ᱦᱩᱭᱩᱜ ᱛᱷᱲᱟ ᱠᱟ ᱟᱞᱮ ᱱᱤᱭᱟ ᱠᱚᱨᱮᱫᱚ ᱵᱟᱝ ᱦᱩᱭᱩᱜᱼᱟ ᱾ ᱢᱟᱱᱮ ᱟᱞᱮ ᱠᱷᱚᱡ ᱡᱚᱠᱚᱢ ᱦᱮᱸ ᱠᱩᱲᱤ ᱠᱤᱞᱳᱢᱤᱴᱟᱨ ᱡᱷᱟᱹᱞ ᱨᱮ ᱦᱩᱭᱩᱜᱼᱟ ᱟᱨᱠᱤ ᱚᱸᱰᱮ ᱟᱭᱢᱟ ᱡᱷᱟᱹᱞ ᱡᱷᱟᱹᱞ ᱨᱤᱱᱤᱡ ᱦᱚᱲ ᱠᱚ ᱦᱤᱡᱩᱜᱼᱟ ᱾ ᱠᱚᱢᱯᱤᱴᱤᱥᱮᱱ ᱦᱩᱭ ᱵᱟᱲᱟᱜ ᱜᱮᱭᱟ ᱦᱩᱭᱩᱜ ᱜᱮᱭᱟ ᱦᱩᱭᱩᱜ ᱜᱮᱭᱟ ᱾
ᱟᱨ ᱱᱚᱝᱠᱟ ᱡᱟᱦᱟᱸ ᱯᱷᱩᱴᱵᱚᱞ ᱮᱱᱮᱡ ᱯᱷᱩᱴᱵᱚᱞ ᱮᱱᱮᱡ ᱦᱮᱯᱨᱟᱣ ᱚᱱᱟ ᱠᱚ
ᱦᱮᱸ ᱯᱷᱩᱴᱵᱚᱞ ᱦᱚᱸ ᱱᱮ ᱦᱩᱭᱩᱜ ᱜᱮᱭᱟ ᱟᱨ ᱵᱟᱹᱭ ᱵᱟᱹᱭᱛᱮ ᱪᱟᱹᱞᱩᱜ ᱠᱟᱱᱟ ᱥᱴᱟᱴᱚᱜ ᱠᱟᱱᱟ
ᱦᱮᱸ ᱱᱚᱜᱼᱚᱭ ᱛᱚ ᱟᱫᱚ ᱪᱟᱹᱞᱩᱜ ᱠᱟᱱᱟ ᱪᱟᱹᱞᱩ ᱫᱚ ᱟᱫᱚ ᱟᱵᱚ ᱟᱹᱛᱩ ᱫᱤᱥᱚᱢ ᱨᱮᱢᱟ ᱟᱵᱚ ᱫᱚ
ᱱᱤᱛᱚᱝ ᱫᱚ ᱠᱷᱟᱹᱞᱤ ᱯᱮᱠᱴᱤᱥ ᱦᱩᱭᱩᱜ ᱠᱟᱱᱟ ᱠᱷᱟᱹᱞᱤ ᱱᱤᱛᱚᱝ
ᱚ ᱛᱟᱦᱚᱞᱮ ᱟᱯᱮ ᱟᱹᱛᱩ ᱨᱮᱦᱚᱸᱰᱮ ᱴᱤᱢ ᱠᱚᱦᱚᱸ ᱢᱮᱱᱟᱜᱼᱟ ᱡᱟᱹᱱᱤᱡ ᱠᱷᱟᱱ
ᱟᱹᱛᱩ ᱨᱮᱫᱚ ᱴᱤᱢ ᱫᱚ ᱵᱟᱹᱱᱩᱜᱼᱟ ᱜᱚᱢᱠᱮ ᱢᱟᱱᱮ ᱟᱹᱛᱩ ᱨᱮᱢᱟ ᱡᱟᱹᱥᱛᱤ ᱠᱚᱲᱟ ᱵᱟᱹᱱᱩᱜ ᱠᱚᱣᱟ ᱛᱚ ᱢᱟᱱᱮ ᱦᱟᱸᱰᱮ ᱠᱚᱲᱟ ᱠᱚᱛᱮᱞᱮ ᱜᱟᱛᱮ ᱡᱩᱛᱤ ᱵᱟᱲᱟᱜ ᱜᱮᱭᱟ ᱟᱫᱚ ᱢᱟᱱᱮ ᱯᱟᱥᱮ ᱯᱟᱥᱮ ᱟᱹᱛᱩᱩᱨ ᱨᱮ ᱦᱮᱱᱟᱜ ᱞᱮᱭᱟ᱾ ᱡᱮᱴᱟ ᱟᱪᱮᱴ ᱢᱟᱴᱷ ᱨᱮᱜᱮᱞᱮ ᱯᱨᱮᱠᱴᱤᱥ ᱵᱟᱲ ᱟ ᱛᱚ ᱢᱮ ᱢᱤᱫᱴᱮᱱ ᱢᱟᱴᱷ ᱨᱮᱜ ᱟᱭᱢᱟ ᱨᱮᱜᱮ ᱨᱮᱱ ᱵᱟᱨᱭᱟ ᱯᱮᱭᱟ ᱟ ᱟᱹᱛᱩ ᱨᱮᱱ ᱦᱚᱲ ᱠᱚ ᱯᱨᱮᱠᱴᱤᱥ ᱵᱟᱲᱟᱜᱼᱟ᱾
ᱚ ᱦᱮᱸ ᱜᱚᱴᱟ ᱫᱤᱥᱚᱢ ᱜᱮ ᱜᱚᱢᱠᱮ ᱚᱱᱠᱟᱜ ᱱᱮᱛᱟᱨ ᱫᱚ ᱢᱤᱫᱴᱟᱝ ᱢᱤᱫᱴᱟᱝ ᱴᱤᱢ ᱫᱚ ᱢᱟᱱᱮ ᱜᱤᱫᱽᱨᱟᱹ ᱢᱮᱱᱟᱜ ᱠᱚᱣᱟ ᱡᱚᱛᱚ ᱨᱚᱠᱚᱢ ᱛᱮ ᱟᱹᱰᱤ ᱢᱩᱥᱠᱤᱞ ᱜᱮᱭᱟ ᱡᱚᱛᱚ ᱨᱚᱠᱚᱢ ᱟᱞᱟᱫᱟ ᱟᱞᱟᱫᱟ ᱤᱱᱴᱟᱨᱮᱥ ᱥᱮᱮᱛᱟᱱ ᱨᱮᱠᱚ ᱢᱮᱱᱟᱜ ᱠᱚᱣᱟ ᱚᱠᱚᱭ ᱯᱷᱳᱱ ᱞᱤᱭᱮ ᱵᱮᱥᱛᱚ ᱦᱮᱸ
ᱢᱟᱱᱮ ᱚᱠᱚᱭ ᱠᱚ ᱯᱷᱳᱱ ᱟᱫᱮᱭᱟ ᱯᱟᱥᱮ ᱜᱟᱛᱮ ᱠᱚᱲᱟ ᱱᱛᱮ ᱦᱤᱡᱩᱜᱢ ᱜᱟᱛᱮ ᱜᱟᱛᱮ ᱞᱮ ᱢᱟᱱᱮ ᱜᱟᱛᱮ ᱠᱚᱲᱟ ᱜᱟᱛᱮ ᱠᱚᱲᱟ ᱯᱚᱥᱟᱜ ᱠᱮᱫᱟ ᱢᱤᱫᱴᱮᱡ ᱤᱭᱟᱹ ᱵᱚᱞ ᱜᱟᱛᱮᱜ ᱟᱫᱚ ᱚᱱᱠᱟ ᱛᱮᱠᱚ ᱪᱟᱞᱟᱣ ᱠᱟᱱᱟ ᱟᱹᱛᱩᱳ ᱨᱮ ᱫᱚ ᱵᱟᱹᱱᱩᱜᱼᱟ ᱟᱹᱰᱤ ᱠᱚᱢ ᱜᱤᱧ ᱧᱮᱞ ᱮᱫᱟ ᱟᱨᱠᱤ ᱢᱮᱱᱟᱜ ᱨᱮᱦᱚᱸ ᱟᱹᱰᱤ ᱠᱚᱢ ᱜᱮᱭᱟ ᱟᱨᱠᱤ
ᱟᱞᱮ ᱱᱚᱛᱮ ᱦᱚᱸ ᱚᱱᱠᱟ ᱜᱮ ᱚᱱᱠᱟ ᱦᱟᱸᱰᱮ ᱱᱟᱰᱮ ᱯᱚᱯᱩᱱ ᱯᱟᱲᱟᱢ ᱞᱤᱣᱟ ᱢᱤᱫᱴᱟᱝ ᱴᱤᱢ ᱢᱮᱱᱟᱜᱼᱟ᱾ ᱦᱮᱸ ᱟᱪᱪᱷᱟ ᱟᱪᱪᱷᱟ ᱜᱚᱢᱠᱮ ᱛᱟᱦᱞᱮ ᱤᱭᱟᱹ ᱵᱮᱱ ᱟᱸᱡᱚᱢ ᱟᱠᱟᱫᱜᱮᱭᱟ ᱢᱩᱠᱩᱴᱢᱚᱱᱤᱯᱩᱨ
ᱦᱮᱸ ᱢᱩᱠᱩᱴᱢᱩᱱᱤᱯᱩᱨ ᱞᱤᱧ ᱟᱸᱡᱚᱢ ᱵᱟᱲᱟ ᱟᱠᱟᱫ ᱜᱮᱭᱟ ᱦᱟᱸ ᱫᱚ᱾ ᱮ ᱯᱟᱦᱟᱲ ᱯᱟᱦᱟᱲ ᱮᱞᱟᱠᱟ ᱯᱟᱦᱟᱲ ᱯᱟᱦᱟᱲ ᱫᱤᱥᱚᱢ ᱠᱟᱱᱟ ᱵᱟᱝ ᱚᱱᱛᱮ ᱫᱚ
ᱵᱟᱝ ᱯᱟᱦᱟᱲ ᱫᱚ ᱵᱟᱝ ᱠᱟᱱᱟ ᱚᱸᱰᱮ ᱫᱚ ᱢᱤᱫᱴᱟᱝ ᱞᱟᱹᱭ ᱜᱟᱱᱚᱜᱼᱟ ᱡᱮ ᱢᱟᱱᱮ ᱫᱟᱬᱟᱱ ᱞᱮᱠᱟᱱᱟᱜ ᱢᱟᱱᱮ ᱧᱮᱞ ᱞᱮᱠᱟᱱᱟᱜ ᱡᱟᱭᱜᱟ ᱠᱟᱱᱟ ᱟᱨᱠᱤ ᱰᱮᱢ ᱢᱤᱫᱴᱟᱝ ᱛᱚᱞ ᱦᱳᱭ ᱦᱳᱭ ᱦᱳᱭ
ᱰᱮᱢ ᱞᱮᱠᱟᱱᱟᱜ ᱢᱮᱱᱟᱜᱼᱟ ᱟᱨᱠᱤ ᱵᱟᱝ ᱟᱞᱮ ᱱᱤᱭᱟᱹ ᱠᱚᱨᱮᱱ ᱦᱚᱲ ᱠᱚ ᱪᱟᱞᱟᱣ ᱵᱟᱲᱟᱜ ᱜᱮᱭᱟ᱾ ᱪᱟᱞᱟ ᱵᱟᱲᱟᱜ ᱜᱮᱭᱟ ᱠᱚ ᱟᱞᱮ ᱱᱤᱭᱟᱹ ᱠᱚᱨᱮᱱ᱾ ᱚᱱᱛᱮ ᱠᱚ ᱪᱟᱞᱟᱣ ᱵᱟᱲᱟᱜᱼᱟ ᱛᱟᱨᱯᱚᱨᱮ ᱪᱮᱱᱮᱸ ᱵᱟᱸᱠᱩᱲᱟ ᱥᱮ ᱪᱮᱫ ᱠᱚ ᱢᱮᱛᱟᱜ ᱠᱟᱱᱟ ᱥᱩᱥᱩᱱᱤᱭᱟᱹ᱾
ᱦᱮᱸ ᱦᱮᱸ ᱦᱮᱸᱟᱱᱟ ᱵᱟᱸᱠᱩᱲᱟ ᱜᱮ ᱯᱟᱲᱟᱜᱼᱟ᱾
ᱵᱟᱸᱠᱩᱲᱟ ᱜᱮ ᱯᱟᱲᱟᱜᱼᱟ ᱵᱟᱝ
ᱢᱩᱠᱩᱴᱢᱩᱱᱤᱯᱩᱨ ᱦᱚᱲ ᱵᱟᱸᱠᱩᱲᱟ ᱜᱮ ᱯᱟᱲᱟᱜᱼᱟ᱾
ᱚ
ᱟᱞᱮ ᱫᱚ ᱢᱩᱠᱩᱴᱢᱚᱱᱤᱯᱩᱨ ᱠᱷᱚᱱ ᱢᱳᱴᱟᱢᱩᱴᱤ ᱥᱚᱛᱮᱨᱚ ᱠᱤᱞᱳᱢᱤᱴᱟᱨ ᱚᱱᱠᱟᱱ ᱨᱮ ᱡᱷᱟᱹᱞ ᱨᱮ ᱢᱮᱱᱟᱜ ᱞᱮᱭᱟ᱾
ᱚ ᱪᱟᱞᱟᱣ ᱨᱮᱭᱟᱜ ᱢᱟ ᱤᱪᱪᱦᱟ ᱢᱮᱱᱟᱜ ᱜᱮᱭᱟ ᱫᱟᱬᱟᱱ ᱠᱚ ᱟᱫᱚ ᱠᱟᱹᱢᱤ ᱚᱠᱛᱚ ᱜᱮ ᱵᱟᱝ ᱪᱟᱞᱟᱣ ᱠᱟᱱᱟ᱾
ᱦᱮᱸ ᱦᱮᱸ ᱦᱮᱸ ᱦᱮᱸ᱾
ᱠᱚᱲᱟ ᱦᱚᱸ ᱠᱚ ᱢᱮᱱ ᱜᱮᱭᱟ ᱟᱨᱦᱚᱸ ᱫᱮᱞᱟ ᱛᱟᱦᱚᱞᱮ ᱫᱟᱬᱟᱵᱲᱟ ᱟᱹᱜᱩᱭᱟᱵᱚ ᱟᱫᱚᱧ ᱢᱮᱛᱟ ᱠᱚᱣᱟ ᱤᱧ ᱦᱚᱸᱜ ᱠᱚᱚᱨ ᱜᱟᱱ ᱵᱩᱪᱠᱟᱧ ᱪᱟᱞᱟᱜᱼᱟ ᱟᱫᱚ ᱠᱚ ᱪᱟᱞᱟᱣ ᱮᱱᱟ ᱤᱭᱟᱹ ᱥᱮᱫ ᱜᱮᱠᱚ ᱪᱟᱞᱟᱣᱱᱟ ᱩᱱᱠᱩᱫᱚ ᱢᱟᱱᱮᱯ ᱱᱮᱯᱟᱞ ᱥᱮᱫ ᱠᱚ ᱪᱟᱞᱟᱣᱱᱟ᱾
ᱚ ᱟᱪᱪᱷᱟ ᱟᱪᱪᱷᱟ ᱦᱸ ᱛᱟᱦᱚᱞᱮ ᱜᱚᱢᱠᱮ ᱟᱯᱮ ᱥᱮᱫ ᱫᱚ ᱚᱱᱠᱟ ᱢᱟᱱᱮ ᱤᱭᱟᱹ ᱡᱟᱦᱟᱸ ᱵᱟᱦᱟ ᱥᱚᱨᱦᱟᱭ ᱢᱟᱜ ᱢᱚᱬᱮ ᱱᱚᱣᱟ ᱠᱚ ᱢᱮᱱᱟᱜ ᱟ ᱥᱮᱮ
ᱦᱮᱸ ᱵᱟᱦᱟ ᱥᱚᱨᱦᱟᱭ ᱚᱱᱟ ᱫᱚ ᱦᱩᱭ ᱵᱟᱲᱟᱜ ᱜᱮᱭᱟ
ᱛᱟᱦᱚᱞᱮ ᱟᱯᱮ ᱱᱮᱥᱛᱟᱟᱜ ᱟ ᱛᱮᱫᱚ ᱚᱠᱟᱴᱟᱜ ᱚᱠᱟᱴᱟᱜ ᱯᱮ ᱯᱚᱨᱚᱵᱮ ᱮᱱᱟ ᱵᱟᱦᱟ ᱥᱮ ᱢᱟᱜ ᱢᱚᱬᱮᱸ ᱱᱟᱯᱮ᱾
ᱦᱮᱸ ᱡᱚ ᱵᱚᱸᱜᱟ ᱵᱟᱦᱟ ᱵᱟᱦᱟ ᱦᱩᱭᱱᱟ᱾
ᱵᱟᱦᱟ ᱵᱚᱸᱜᱟ ᱨᱮ ᱵᱟᱦᱟ ᱦᱩᱭᱱᱟᱮ ᱦᱮᱸᱵᱟᱝ᱾
ᱦᱮᱸ
ᱩᱸᱦᱩᱸ ᱛᱚᱵᱮ ᱚᱱᱛᱮ ᱡᱟᱠ ᱠᱚᱜ ᱜᱮᱭᱟ ᱵᱟᱝ ᱚᱱᱟ ᱵᱟᱦᱟ ᱵᱟᱦᱟ ᱠᱚ ᱢᱟᱜ ᱢᱚᱬᱮ ᱠᱚ ᱥᱚᱨᱦᱟᱭ ᱠᱚ
ᱦᱮᱸ ᱟᱹᱰᱤ ᱡᱟᱜᱜᱟ ᱠᱚ ᱵᱟᱝ ᱟᱨᱠᱤ ᱢᱟᱱᱮ ᱟᱹᱛᱩ ᱟᱹᱛᱩ ᱫᱚ ᱦᱩᱭᱩᱜ ᱜᱮᱭᱟ
ᱟᱹᱛᱩ ᱟᱹᱛᱩ ᱫᱚ ᱦᱩᱭᱩᱜ ᱜᱮᱭᱟ
ᱦᱮᱸ ᱜᱚᱢᱠᱮ ᱴᱟᱭᱤᱢ ᱢᱟ ᱦᱩᱭᱮᱱ ᱫᱚ ᱦᱮᱸ
ᱦᱮᱸ ᱴᱟᱭᱤᱢ ᱢᱟ ᱦᱩᱭ ᱮᱱᱟ ᱦᱮᱸ ᱴᱷᱤᱠ ᱟᱪᱷᱮ ᱛᱟᱞᱦᱮ